ᱦᱮᱞᱳ ᱦᱮᱞᱳ
ᱦᱮᱸ ᱟᱸᱡᱚᱢᱚᱜ ᱠᱟᱱᱟ
ᱤᱭᱟᱹ ᱤᱧᱟᱜ ᱨᱚᱲ ᱟᱹᱧᱡᱚᱢᱚᱜ ᱠᱟᱱᱟ ᱚᱹ ᱡᱚᱦᱟᱨ ᱜᱮ
ᱦᱩᱸ
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱮᱫ ᱜᱮ ᱵᱟᱝ ᱱᱚᱜᱼᱚᱭ ᱫᱟᱠᱟ ᱡᱚᱢ ᱠᱟᱛᱮᱜ ᱱᱤᱛᱚᱜ ᱡᱤᱨᱟᱹᱣ ᱦᱩᱭ ᱠᱟᱱᱟ ᱢᱤᱫ ᱜᱷᱟᱹᱲᱤ
ᱚᱹ ᱟᱨ ᱪᱮᱫ ᱩᱛᱩ ᱠᱚ ᱦᱩᱭ ᱞᱮᱱᱟ
ᱩᱛᱩ ᱠᱚ ᱢᱩᱱᱜᱟᱹ ᱨᱟᱥᱮ ᱥᱟᱶ ᱢᱩᱱᱜᱟᱹ ᱥᱟᱶ ᱫᱟᱹᱞ ᱨᱟᱥᱮ ᱟᱨ ᱟᱞᱩ ᱠᱩᱸᱫᱽᱨᱤ ᱠᱚ ᱵᱷᱟᱡᱟ ᱦᱩᱭ ᱞᱮᱱᱟ
ᱚᱹ ᱟᱹᱰᱤ ᱵᱷᱟᱹᱜᱮ ᱠᱟᱛᱷᱟ
ᱦᱩᱸ ᱟᱯᱮ ᱯᱮ ᱡᱚᱢ ᱵᱟᱲᱟ ᱠᱮᱫᱟ
ᱦᱮᱸ ᱡᱚᱢ ᱵᱟᱲᱟ ᱦᱩᱭᱮᱱᱟ
ᱪᱮᱫ ᱠᱚᱯᱮ ᱩᱛᱩ ᱞᱮᱫᱟ
ᱟᱞᱮ ᱫᱚ ᱛᱤᱦᱤᱧ ᱫᱚ ᱦᱟᱹᱜ ᱟᱰᱤ ᱵᱷᱟᱜᱮ ᱜᱮ ᱡᱤᱞ ᱩᱛᱩ ᱠᱚ ᱦᱩᱭ ᱞᱮᱱᱟ ᱡᱤᱞ ᱩᱛᱩ ᱫᱟᱹᱞ ᱩᱛᱩ
ᱚ ᱥᱤᱢ ᱡᱤᱞ
ᱵᱟᱝ ᱥᱩᱠᱨᱤ ᱡᱤᱞ
ᱧᱟᱢᱚᱜ ᱠᱟᱱ ᱜᱮᱭᱟ ᱟᱯᱮ ᱥᱮᱜ
ᱛᱮᱦᱮᱱ ᱫᱚ ᱤᱭᱟᱹᱠᱟᱜ ᱤᱭᱟᱹ ᱛᱮᱦᱮᱱ ᱫᱚ ᱟᱥᱟᱲ ᱯᱩᱭ ᱞᱳᱫᱤᱧ ᱠᱟᱱᱟ ᱛᱚ ᱯᱟᱛᱟ ᱚᱱᱟ ᱦᱚᱛᱮᱜ ᱛᱮ ᱟᱫᱚ ᱟᱞᱮ ᱱᱚᱣᱟ ᱥᱩᱨ ᱥᱩᱯᱩᱨ ᱨᱮ ᱯᱟᱛᱟ ᱦᱩᱭᱩᱜ ᱛᱮ ᱚᱱᱟ ᱵᱟᱠᱷᱨᱟ ᱛᱮᱜᱮ ᱚᱱᱛᱮ ᱠᱚ ᱟᱠᱷᱨᱤᱧᱮᱫ ᱛᱟᱦᱮᱱᱟ ᱟᱫᱚ ᱟᱹᱜᱩ ᱦᱩᱭ ᱞᱤᱱᱟᱹ ᱟᱯᱮ ᱥᱮᱫ ᱫᱚ ᱵᱟᱝ ᱦᱩᱭᱩᱜ ᱛᱮ ᱯᱟᱛᱟ ᱟᱥᱟᱲ ᱨᱮᱱᱟᱜ ᱯᱳᱭᱞᱳ ᱫᱤᱱ ᱨᱮ ᱦᱮᱞᱳ ᱟᱢᱟᱜ ᱟᱢᱟᱜ ᱴᱟᱣᱟᱨ ᱮ ᱰᱤᱥᱴᱟᱵ ᱮᱫ ᱛᱟᱢᱟ ᱠᱟᱹᱴᱤᱡ ᱤᱭᱟᱹ ᱴᱟᱣᱟᱨ ᱨᱮ ᱦᱤᱡᱩᱜ ᱢᱮ ᱦᱮᱞᱳ ᱴᱟᱣᱟᱨᱮ ᱰᱤᱥᱴᱟᱨᱵᱽ ᱮᱫ ᱛᱟᱢᱟ ᱠᱟᱹᱴᱤᱡ ᱦᱮᱸ ᱴᱟᱣᱟᱨ ᱨᱮ ᱦᱤᱡᱩᱜ ᱢᱮ
ᱱᱤᱛ ᱟᱸᱡᱚᱢᱚᱜ ᱠᱟᱱᱟ ᱦᱮᱞᱳ